ᱠᱚ
ᱦᱮᱞᱳ
ᱦᱮᱸ ᱜᱚᱝᱠᱮ ᱡᱚᱦᱟᱨ ᱜᱮ᱾
ᱜᱚᱝᱠᱮ ᱡᱚᱦᱟᱨ ᱜᱮ ᱾
ᱦᱳᱭ ᱟᱫᱚ ᱪᱮᱫ ᱵᱤᱱ ᱪᱤᱠᱟᱹᱭᱮᱫᱟ?
ᱟᱦᱟ ᱪᱤᱠᱟᱹ ᱦᱚᱸ ᱠᱟ
ᱚ ᱫᱟᱠᱟ ᱠᱚ ᱢᱟ ᱫᱟᱠᱟ ᱠᱚᱵᱤ ᱡᱚᱢ ᱵᱟᱲᱟ ᱠᱮᱫᱟ ᱥᱮ ᱵᱟ?
ᱦᱮᱸ ᱫᱟᱠᱟ ᱠᱚᱫᱚ ᱡᱚᱢ ᱵᱟᱲᱟ ᱦᱩᱭ ᱠᱟᱱᱟ᱾
ᱦᱳ ᱦᱳ
ᱦᱮᱸ
ᱦᱮᱸ ᱜᱚᱝᱠᱮ ᱦᱳᱭ ᱜᱚᱝᱠᱮ ᱟᱹᱞᱤᱧ ᱦᱚᱸᱞᱤᱧ ᱡᱚᱢ ᱵᱟᱲᱟ ᱠᱟᱫᱟ᱾ ᱜᱚᱝᱠᱮ ᱛᱟᱦᱚᱞᱮ ᱪᱮᱫ ᱞᱮᱠᱟ ᱢᱮᱱᱟᱜ ᱟᱠᱟᱫ ᱵᱤᱱᱟ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱾
ᱛᱟᱦᱚᱞᱮ
ᱟᱨ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ ᱾
ᱚᱸ ᱱᱟᱯᱟᱭ ᱛᱟᱦᱮᱱ ᱠᱷᱟᱡ ᱜᱮ ᱜᱚᱝᱠᱮ ᱛᱟᱦᱚᱞᱮ ᱟᱯᱮ ᱥᱮᱱᱟᱜ ᱦᱚᱭ ᱦᱤᱸᱥᱤᱫ ᱠᱚ ᱢᱟ ᱛᱟᱦᱚᱞᱮ ᱠᱟᱹᱴᱤᱡ ᱞᱟᱹᱭ ᱥᱚᱫᱚᱨ ᱟᱹᱞᱤᱧ ᱵᱤᱱ?
ᱦᱚᱭ ᱦᱤᱥᱤᱫ ᱫᱚ ᱟᱨ ᱪᱮᱫ ᱚᱱᱠᱟ ᱞᱮᱠᱟ ᱦᱚᱸ ᱫᱟᱜ ᱡᱟᱹᱲᱤ ᱦᱚᱸ ᱵᱟᱝ ᱦᱩᱭᱩᱜ ᱠᱟᱱᱟ ᱟᱨ ᱪᱮᱫ ᱮᱢ ᱢᱮᱱᱟ ᱾ ᱪᱟᱥ ᱵᱟᱥ ᱫᱤᱱ ᱱᱮᱛᱟᱨ ᱟᱨ ᱫᱟᱜ ᱡᱟᱹᱲᱤ ᱦᱚᱸ ᱚᱱᱮ ᱚᱱᱠᱟ ᱫᱚ ᱢᱟᱱᱮ ᱪᱮᱫ ᱫᱟᱜ ᱫᱚᱭ ᱦᱩᱰᱤᱧ ᱦᱩᱰᱤᱧ ᱧᱟ ᱪᱮᱫ ᱚᱱᱟᱛᱮ ᱛᱮᱫᱚ ᱡᱟᱦᱟᱸ ᱠᱚᱨᱮ ᱢᱟᱱᱮ ᱵᱟᱹᱫ ᱵᱟᱹᱭᱦᱟᱹᱲ ᱮᱞᱟᱠᱟ ᱚᱱᱟ ᱠᱚ ᱜᱮ ᱛᱚ ᱟᱨ ᱪᱮ ᱡᱮᱜ ᱠᱟᱱ ᱞᱚᱦᱚᱜ ᱢᱟᱱᱮ ᱫᱟᱜ ᱢᱟᱱᱮ ᱛᱟᱦᱮᱱ ᱠᱟᱱᱟ ᱟᱨ ᱪᱮᱫ!
ᱦᱚᱭ ᱛᱟᱦᱚᱞᱮ ᱜᱚᱝᱠᱮ ᱟᱯᱮ ᱥᱮᱱ ᱫᱚ ᱫᱟᱜ ᱡᱟᱹᱲᱤ ᱢᱮᱱ ᱞᱮᱱᱷᱟᱱ ᱫᱚ ᱚᱝᱠᱟ ᱫᱚ ᱟᱭᱢᱟ ᱡᱟᱹᱥᱛᱤ ᱞᱮᱠᱟ ᱫᱚ ᱵᱟᱭ ᱫᱟᱜ ᱡᱟᱹᱲᱤ ᱟᱯᱮ ᱠᱟᱱᱟ ᱵᱟᱝ!
ᱵᱟ ᱡᱚᱛᱚ ᱡᱚᱛᱚ ᱠᱷᱚᱱ ᱚᱱᱠᱟ ᱡᱟᱹᱥᱛᱤ ᱵᱟᱭ ᱫᱟᱜ ᱡᱟᱲᱤ ᱫᱟᱭ ᱚᱝᱠᱟ ᱫᱚ ᱵᱟᱝ ᱜᱟᱱᱚᱜ ᱠᱟᱱᱟ ᱟᱨ ᱪᱮᱫ ᱾
ᱚᱸᱻ ᱦᱮᱸ ᱟᱞᱮ ᱱᱚᱛᱮ ᱢᱟ ᱫᱚᱢᱮᱭ ᱡᱟᱹᱯᱩᱫ ᱟᱞᱮ ᱠᱟᱱ ᱜᱚᱝᱠᱮ ᱟᱞᱮ ᱫᱚ ᱨᱚᱦᱚᱭ ᱠᱚᱦᱚᱸ ᱞᱮ ᱢᱟᱲᱟᱝ ᱥᱮᱫ ᱞᱮ ᱞᱟᱦᱟᱭ ᱤᱫᱤ ᱮᱫᱟ ᱾
ᱟᱪᱪᱷᱟ ᱾
ᱟᱨ ᱛᱚᱞᱟ ᱠᱚᱦᱚᱸ ᱞᱟᱹᱴᱩ ᱞᱟᱹᱴᱩ ᱜᱮ ᱦᱟᱨᱟᱣ ᱟᱠᱟᱱ ᱛᱟᱞᱮᱭᱟ ᱾
ᱟᱪᱪᱷᱟ ᱾
ᱦᱳᱭ ᱾ ᱛᱟᱦᱚᱞᱮ ᱟᱯᱮ ᱥᱮᱱ ᱜᱚᱝᱠᱮ ᱪᱟᱥ ᱠᱚᱫᱚ ᱟᱹᱣᱨᱤ ᱠᱚ ᱮᱛᱚᱦᱚᱵᱼᱟ ᱵᱟᱝ?
ᱟᱹᱣᱨᱤ ᱾
ᱛᱟᱦᱚᱞᱮ ᱜᱚᱝᱠᱮ ᱟᱹᱵᱤᱱ ᱫᱚ ᱛᱟᱦᱚᱞᱮ ᱚᱠᱟ ᱤᱭᱟᱹ ᱵᱤᱱ ᱯᱟᱲᱟᱜ ᱠᱟᱱᱟ ᱚᱱᱠᱟ ᱴᱟᱺᱰᱤ ᱧᱚᱜ ᱥᱮ ᱚᱱᱟ ᱵᱩᱨᱩ ᱚᱱᱠᱟ ᱴᱚᱴᱷᱟ ᱠᱟᱱ ᱛᱟᱯᱮᱭᱟ?
ᱟᱞᱮ ᱫᱚ ᱚᱱᱠᱟ ᱵᱩᱨᱩ ᱴᱚᱴᱷᱟ ᱠᱟᱱ ᱜᱮᱭᱟ ᱪᱮᱫ ᱾
ᱦᱚᱸ ᱾
ᱟᱪᱪᱷᱟ ᱜᱚᱝᱠᱮ ᱟᱞᱤᱧ
ᱞᱮᱵᱤᱱ ᱦᱮᱸ ᱢᱟ ᱾
ᱦᱳᱭ ᱾
ᱞᱟᱦᱟ ᱛᱮᱫᱚ ᱫᱟᱜ ᱮ ᱡᱟᱹᱲᱤᱭᱮᱜ ᱛᱟᱦᱮᱱᱟ ᱠᱟᱱᱟ ᱥᱮ ᱟᱫᱚ ᱦᱩᱲᱩ ᱧᱮᱞᱚᱜ ᱠᱟᱱᱟ ᱟᱨᱠᱤ
ᱜᱚᱝᱠᱮ ᱟᱹᱵᱤᱱᱟᱜ ᱨᱚᱲ ᱠᱟᱹᱴᱤᱡ ᱚᱱᱟ ᱴᱟᱣᱟᱨ ᱮ
ᱦᱮᱞᱳ! ᱜᱚᱝᱠᱮ ᱢᱮᱱᱫᱟᱧ ᱱᱤᱛᱚᱜ ᱨᱚᱲ ᱟᱸᱡᱚᱢᱚᱜ ᱠᱟᱱᱟ?